ᱞᱳ, ᱦᱮᱸ ᱡᱚᱦᱟᱨ ᱜᱮ ᱾ ᱟᱨ ᱛᱟᱦᱞᱮ ᱪᱮᱜ ᱠᱚᱵᱤᱱ ᱪᱤᱠᱟᱹ ᱵᱟᱲᱟᱭᱫᱟ ᱾
ᱪᱤᱠᱟᱹ ᱫᱚ ᱦᱟᱸᱜ ᱱᱚᱜᱼᱚᱭ ᱪᱮᱫ ᱦᱚᱸ ᱵᱟᱝ ᱪᱤᱠᱟᱹᱭᱮᱫ ᱠᱟᱱ ᱛᱟᱦᱮᱧ ᱫᱚ ᱦᱟᱸᱜ ᱾
ᱟᱫᱚ ᱟᱵᱤᱱ ᱪᱮᱫ ᱠᱚᱵᱤᱱ ᱪᱤᱠᱟᱹ ᱵᱟᱲᱟᱭᱫᱟ?
ᱪᱤᱠᱟᱹ ᱦᱟᱸ ᱵᱟᱝ ᱱᱚᱜᱼᱚᱭ ᱢᱟᱪᱟ ᱥᱮᱫ ᱨᱤᱧ ᱫᱩᱲᱩᱵ ᱟᱠᱟᱱᱟ ᱟᱸ ᱪᱤᱱᱛᱟᱹ ᱵᱟᱲᱟᱭ ᱦᱩᱭᱩᱜ ᱠᱟᱱᱟ ᱦᱟᱸᱜ ᱢᱟᱴᱷ ᱥᱮᱫ ᱠᱟᱹᱴᱤᱡ ᱪᱟᱞᱟᱜ ᱦᱩᱭᱩᱜᱼᱟ ᱟᱹᱰᱤ ᱵᱷᱟᱹᱭᱛᱟᱹ ᱞᱟᱜ ᱠᱚ ᱠᱟᱹᱠᱤ ᱢᱮᱱᱟᱜᱼᱟ ᱚᱱᱟ ᱠᱚ ᱠᱟᱹᱢᱤ ᱦᱩᱭᱩᱜᱼᱟ ᱦᱟᱸᱜ᱾
ᱴᱷᱤᱠ ᱴᱷᱤᱠ ᱾
ᱦᱩᱸ ᱾
ᱦᱮᱸ ᱱᱤᱡᱮᱨᱟᱜ ᱦᱚᱸ ᱚᱱᱠᱟ ᱠᱟᱹᱢᱤ ᱠᱚᱫᱚ ᱦᱟᱸᱜ ᱵᱟᱝ ᱯᱩᱨᱟᱹᱣ ᱠᱟᱱᱟ ᱵᱟᱠᱤ ᱫᱚ ᱢᱮᱱᱟᱜ ᱜᱮᱭᱟ ᱟᱫᱚ ᱱᱤᱡᱮ ᱦᱚᱸ ᱢᱚᱱᱮ ᱦᱩᱭᱩᱜ ᱠᱟᱱᱟ ᱛᱮᱱᱮ ᱫᱟᱠᱟ ᱠᱚ ᱡᱚᱢ ᱟᱛᱮ ᱪᱟᱞᱟᱣ ᱦᱩᱭᱩᱜ-ᱟ ᱱᱟᱸᱜ ᱾
ᱟᱪᱪᱷᱟ ᱟᱪᱪᱷᱟ ᱵᱷᱟᱹᱜᱤ ᱜᱮ ᱾ ᱢᱟᱱᱮ ᱱᱚᱣᱟ ᱠᱟᱹᱢᱤ ᱛᱚ ᱯᱩᱨᱟᱹ ᱦᱩᱭᱩᱜ-ᱟ ᱦᱮ ᱥᱮ ᱵᱟᱝ, ᱵᱟᱠᱷᱟᱱ ᱵᱚᱪᱷᱚᱨ ᱫᱤᱱ ᱨᱮ ᱡᱩᱫᱤ ᱵᱟᱢ ᱪᱟᱥᱟ ᱪᱮᱜ ᱫᱚᱢ ᱡᱚᱢᱟ ᱾
ᱴᱷᱤᱠ ᱴᱷᱤᱠ ᱦᱩᱸ ᱾
ᱦᱩᱸᱜᱽ ᱩᱸ ᱾ ᱟᱨ ᱛᱟᱦᱞᱮ ᱟᱯᱮ ᱚᱱᱛᱮ ᱫᱚ ᱯᱟᱛᱟ ᱯᱚᱨᱚᱵᱽ ᱠᱚᱫᱚ ᱦᱩᱭᱩᱜ ᱜᱮᱭᱟ ᱥᱮ ᱵᱟᱝ?
ᱦᱮᱸ ᱯᱟᱛᱟ ᱯᱚᱨᱚᱵᱽ ᱠᱚᱫᱚ ᱱᱟᱜ ᱦᱩᱭᱩᱜ ᱜᱮᱭᱟ ᱡᱮᱞᱮᱠᱟ ᱟᱵᱚ ᱢᱟ ᱟᱹᱰᱤ ᱥᱟᱱᱛᱟᱲ ᱢᱟ ᱟᱹᱰᱤ ᱨᱟᱹᱥᱠᱟᱹ ᱢᱟᱱᱮ ᱟᱹᱰᱤ ᱨᱟᱹᱥᱠᱟᱹ ᱟᱱ ᱦᱚᱲ ᱠᱟᱱᱟ ᱵᱚᱱ ᱯᱟᱛᱟ ᱯᱚᱨᱚᱵᱽ ᱤᱫᱤ ᱠᱟᱛᱮᱜ ᱫᱚ ᱦᱮᱸ ᱾ ᱢᱟᱱᱮ ᱥᱮᱨᱢᱟ ᱪᱟᱸᱫᱚ ᱪᱟᱸᱫᱚ ᱯᱤᱪᱷᱤ ᱜᱮ ᱦᱩᱭᱩᱜᱼᱟ ᱟᱨ ᱟᱹᱰᱤᱜᱟᱱ ᱯᱟᱛᱟ ᱜᱮ ᱦᱟᱜ ᱦᱩᱭᱩᱜᱼᱟ ᱦᱮᱸ ᱾
ᱦᱩᱸᱜᱽ ᱩᱸ ᱾ ᱟᱪᱪᱷᱟ ᱱᱚᱣᱟ ᱟᱵᱤᱱ ᱤᱭᱟᱹ ᱡᱟᱦᱟᱸ ᱯᱟᱛᱟ ᱵᱤᱱ ᱞᱟᱹᱭᱮᱫ ᱫᱚ ᱱᱚᱣᱟ ᱵᱮᱱ ᱟᱸᱡᱚᱢ ᱠᱟᱜᱼᱟ?
ᱦᱮᱸ ᱚᱠᱟᱴᱟᱜ ᱜᱚᱝᱠᱮ ᱫᱚᱦᱲᱟ ᱞᱟᱹᱭ ᱵᱤᱱ᱾
ᱯᱟᱛᱟᱵᱤᱸᱦᱫᱟᱹ ᱡᱟᱦᱟᱸ ᱥᱤᱞᱫᱟᱹ ᱯᱟᱛᱟ ᱠᱚ ᱞᱟᱹᱭᱮᱜᱼᱟ ᱾
ᱟᱪᱪᱷᱟ ᱟᱪᱪᱷᱟ ᱦᱮᱸ ᱟᱡᱚᱢ ᱟᱠᱟᱫᱟᱞᱤᱧ ᱜᱚᱝᱠᱮ, ᱟᱫᱚ ᱠᱤᱱᱛᱩ ᱚᱱᱠᱟ ᱥᱮᱱ ᱫᱚ ᱟᱸᱜ ᱵᱟᱝ ᱦᱩᱭ ᱟᱠᱟᱱᱟ ᱦᱟᱸᱜ᱾
ᱟᱪᱪᱷᱟ ᱟᱪᱪᱷᱟ ᱱᱚᱸᱰᱮ ᱢᱟ ᱡᱟᱦᱟᱸ ᱦᱩᱭᱩᱜ ᱠᱟᱱᱟ ᱟᱹᱰᱤ ᱥᱟᱺᱜᱤᱧ ᱥᱟᱺᱜᱤᱧ ᱠᱷᱚᱱᱟᱜ ᱠᱚ ᱦᱤᱡᱩᱜᱼᱟ ᱵᱟᱥ ᱜᱟᱹᱰᱤ ᱠᱚᱛᱮ ᱱᱚᱜᱼᱚᱭ ᱥᱟᱵᱮᱱ ᱦᱩᱜᱽᱞᱤ ᱵᱚᱨᱫᱷᱚᱢᱟᱱ ᱢᱟᱱᱮ ᱱᱚᱛᱮ ᱡᱷᱟᱲᱠᱷᱚᱸᱰ ᱩᱲᱤᱥᱟ ᱜᱚᱴᱟ ᱥᱮᱜ ᱠᱷᱚᱱᱟᱜ ᱜᱮ ᱾
ᱴᱷᱤᱠ ᱴᱷᱤᱠ ᱾
ᱦᱩᱸᱜ ᱩᱸ ᱾
ᱢᱟᱱᱮ ᱦᱟᱸᱜ ᱟᱫᱚ ᱧᱮᱞ ᱵᱟᱲᱟ ᱦᱩᱭ ᱠᱟᱱᱟ ᱦᱟᱜ ᱱᱚᱜᱚᱭ ᱢᱳᱵᱟᱭᱤᱞ ᱠᱚᱨᱮ ᱜᱮ ᱦᱮᱸ ᱡᱮ ᱚᱱᱟ ᱠᱚᱨᱮᱱᱟᱜ ᱪᱮᱫ ᱞᱮᱠᱟ ᱦᱚᱲ ᱠᱚ ᱡᱟᱨᱣᱟᱜᱼᱟ ᱪᱮᱫ ᱞᱮᱠᱟ ᱦᱟᱴ ᱠᱚ ᱥᱮ ᱢᱮᱞᱟ ᱠᱚ ᱵᱟᱹᱭᱥᱟᱹᱜᱼᱟ ᱾
ᱦᱩᱸ ᱦᱩᱸ ᱾
ᱟᱫᱚ ᱦᱟᱸᱜ ᱦᱮᱸ ᱢᱳᱵᱟᱭᱤᱞ ᱨᱮ ᱧᱮᱞ ᱦᱩᱭ ᱟᱠᱟᱱᱟ ᱪᱟᱞᱟᱜ ᱨᱮᱱᱟᱜ ᱢᱟ ᱵᱟᱝ ᱚᱱᱠᱟ ᱥᱟᱱᱟ ᱢᱮᱱᱟᱜ ᱜᱮᱭᱟ ᱚᱱᱠᱟ ᱵᱟᱝ ᱪᱟᱞᱟᱣ ᱦᱩᱭ ᱠᱟᱱᱟ ᱟᱫᱚ ᱢᱚᱱᱮ ᱦᱩᱭᱩᱜ ᱠᱟᱱ ᱦᱮᱸ
ᱛᱚ ᱠᱚᱵᱮᱱ ᱧᱟᱢ ᱞᱮᱠᱷᱟᱱ ᱫᱚ ᱧᱮᱞ ᱤᱫᱤᱜ ᱵᱤᱱ ᱢᱟᱱᱮ ᱮᱸ ᱡᱤᱭᱚᱱ ᱨᱮᱦᱚᱸ ᱱᱚᱣᱟ ᱠᱚᱦᱚᱸ ᱫᱚᱨᱠᱟᱨᱟ ᱡᱮ ᱪᱮᱫ ᱠᱚ ᱞᱟᱹᱭᱟ ᱨᱟᱹᱥᱠᱟᱹᱴᱟᱜ ᱟᱨᱠᱤ ᱦᱮᱸ ᱥᱮ ᱵᱟᱝ?
ᱴᱷᱤᱠ ᱴᱷᱤᱠ ᱦᱮᱸ ᱢᱟᱱᱮ ᱱᱚᱜᱼᱚᱭ ᱱᱟᱜ ᱟᱫᱚ ᱚᱱᱟ ᱧᱮᱞᱛᱮ ᱨᱟᱹᱥᱠᱟᱹ ᱜᱮ ᱦᱟᱸᱜ ᱵᱩᱡᱷᱟᱹᱜᱼᱟ, ᱦᱚᱲ ᱠᱚᱠᱚ ᱥᱮᱱ ᱵᱟᱲᱟᱜ ᱜᱮᱭᱟ ᱟᱞᱮ ᱟᱛᱩ ᱠᱚᱨᱮᱱ ᱦᱮᱸ ᱾ ᱟᱫᱚ ᱱᱟᱜᱼᱼ ᱚᱱᱠᱟ ᱦᱟᱸᱜ ᱪᱟᱞᱟᱣ ᱢᱟᱱᱮ, ᱠᱤᱪᱷᱩ ᱞᱟᱜᱟᱜ ᱜᱮᱭᱟ ᱥᱮ ᱡᱟᱸᱦᱟᱱᱟᱜ ᱠᱚᱜᱮ ᱦᱮᱸᱼᱼ ᱪᱷᱚᱞᱟ ᱠᱚ ᱵᱟᱝ ᱛᱟᱦᱮᱸ ᱞᱮᱱᱠᱷᱟᱱ ᱴᱷᱤᱠ ᱴᱷᱟᱠ ᱠᱟ ᱫᱚ ᱦᱟᱸᱜ ᱡᱮᱢᱚᱱ ᱛᱚ ᱚᱱᱟ ᱜᱟᱲᱤ ᱜᱷᱚᱲᱟ ᱫᱚ ᱞᱟᱹᱠᱛᱼᱼ ᱞᱟᱹᱠᱛᱤ ᱠᱟᱱ ᱜᱮᱭᱟ ᱥᱮ ᱪᱮᱫ ᱚᱱᱟ ᱜᱟᱲᱤ ᱠᱚ, ᱜᱟᱹᱲᱤ ᱜᱷᱚᱲᱟ ᱠᱚᱼᱼ ᱦᱮᱸ ᱦᱮᱸ ᱴᱷᱤᱠ, ᱟᱫᱚ ᱪᱟᱞᱟᱣ ᱫᱚ ᱦᱟᱸᱜ ᱡᱩᱫᱤ ᱚᱱᱠᱟ ᱡᱟᱦᱟᱸᱛᱤᱥᱼᱼ ᱚᱱᱠᱟ ᱪᱟᱱᱥ ᱧᱟᱢᱚᱜ ᱠᱷᱟᱱ ᱦᱟᱸᱜ ᱪᱟᱞᱟᱜ ᱦᱩᱭᱩᱜᱼᱟ ᱾
ᱦᱳᱭ ᱦᱳᱭ ᱾ ᱟᱨ ᱛᱟᱦᱞᱮ ᱪᱮᱫ ᱠᱚ ᱞᱟᱹᱭᱭᱟ, ᱩᱸ ᱟᱯᱮ ᱥᱮᱫ ᱚᱱᱠᱟᱼᱼ ᱡᱟᱦᱟᱸ ᱫᱚ ᱵᱤᱨ ᱥᱮᱸᱫᱽᱨᱟ ᱠᱚᱠᱚ ᱪᱟᱞᱟᱣ ᱵᱟᱲᱟᱜ ᱜᱮᱭᱟ ᱥᱮ ᱵᱟᱝ?
ᱦᱮᱸ ᱵᱤᱨ ᱥᱮᱸᱫᱽᱨᱟ ᱨᱮᱫᱚ ᱠᱚ ᱥᱮᱱ ᱫᱚᱠᱚ ᱥᱮᱱ ᱵᱟᱲᱟᱜ ᱜᱮᱭᱟ ᱾
ᱦᱩᱸ ᱾
ᱦᱮᱸ ᱚᱱᱮ ᱡᱟᱦᱟᱸ ᱠᱚᱫᱚ ᱚᱱᱮ ᱤᱭᱟᱹ ᱛᱮᱠᱚ ᱥᱮᱱᱚᱜᱼᱟ, ᱢᱟᱱᱮ ᱱᱮᱰᱟ ᱠᱟᱛᱮᱫ ᱾ ᱦᱮᱸ ᱟᱫᱚ ᱦᱟᱸᱜ ᱱᱤᱭᱟᱹ ᱫᱚ ᱵᱟᱸᱼᱼ ᱥᱮᱱ ᱦᱩᱭ ᱟᱠᱟᱱᱟ ᱱᱟᱜ, ᱱᱤᱡᱮᱹ ᱫᱚ ᱟᱹᱛᱩ ᱠᱚᱨᱮ ᱦᱟᱸᱜ ᱱᱚᱝᱠᱟ ᱴᱩᱠ ᱴᱟᱠ ᱪᱟᱞᱟᱣ ᱵᱟᱲᱟ ᱦᱩᱭᱩᱜᱼᱼ
ᱦᱮᱸ ᱟᱫᱚ ᱚᱱᱟ ᱫᱚ ᱦᱟᱱᱟ ᱯᱩᱨᱟᱹ ᱜᱚᱴᱼᱼ ᱜᱳᱴᱟ ᱵᱤᱨ ᱛᱚ ᱮᱸ ᱞᱟᱸᱜᱟ ᱫᱚ ᱵᱩᱡᱷᱟᱹᱜ ᱜᱮᱭᱟ ᱾ ᱠᱤᱱᱛᱩ ᱧᱮᱞ ᱠᱟᱜᱼᱟᱞᱤᱧ ᱟᱹᱞᱤᱧ ᱥᱮᱸᱫᱽᱨᱟ ᱞᱤᱧ ᱪᱟᱞᱟᱣ ᱵᱟᱲᱟ ᱠᱟᱱᱟ ᱛᱚ ᱚᱱᱮ ᱡᱮ ᱩᱱᱟᱹᱜ ᱵᱤᱨ ᱫᱟᱬᱟ ᱦᱩᱭᱩᱜᱼᱟ ᱦᱮᱸᱼᱼ ᱟᱫᱚ ᱦᱟᱲᱟᱢ ᱠᱚᱠᱚ ᱛᱟᱸᱦᱮᱱᱟ ᱛᱚ, ᱫᱟᱫᱩ ᱮᱢᱟᱱ ᱦᱟᱯᱲᱟᱢ ᱠᱚ ᱾ ᱟᱫᱚ ᱩᱱᱠᱩ ᱫᱚ ᱠᱤᱱᱛᱩ ᱱᱤᱡᱮ ᱫᱚ ᱵᱟᱢ ᱵᱩᱡᱽ ᱫᱟᱲᱮᱭᱟᱜᱼᱟ, ᱚᱠᱟ ᱥᱮᱫ ᱪᱟᱞᱟᱜ ᱠᱟᱱᱟ ᱥᱮ ᱚᱠᱟᱼᱼ ᱮ ᱚᱠᱟ ᱥᱮᱫ ᱞᱮ ᱢᱚᱦᱰᱟᱜ ᱠᱟᱱᱟ, ᱠᱤᱱᱛᱩ ᱩᱱᱠᱩ ᱫᱚ ᱴᱷᱤᱠ ᱠᱚ ᱵᱟᱲᱟᱭᱟ ᱡᱮ ᱱᱚᱣᱟ ᱦᱚᱨ ᱛᱮᱞᱮ ᱪᱟᱞᱟᱜ ᱠᱟᱱᱟ ᱱᱚᱸᱰᱮᱞᱮ ᱩᱰᱩᱠᱚᱜᱼᱟ, ᱧᱮᱞ ᱠᱟᱜ ᱠᱚᱣᱟ ᱾ ᱠᱚᱣᱟᱞᱤᱧ ᱾
ᱦᱮᱸᱦᱮᱸ
ᱢᱟᱱᱮ ᱩᱱᱠᱩᱣᱟᱜ ᱫᱤᱥᱟᱹ ᱫᱚ ᱠᱤᱱᱛᱩ ᱟᱹᱰᱤ ᱪᱮᱦᱨᱟ, ᱵᱤᱨ ᱨᱮ ᱫᱟᱬᱟ ᱫᱟᱬᱟ ᱛᱮ ᱾ ᱵᱟᱠᱷᱟᱱ ᱫᱚ ᱵᱤᱨ ᱫᱚ ᱵᱟᱹᱵᱤᱱ ᱴᱷᱤᱠᱟᱹ ᱫᱟᱲᱮᱭᱟᱜ ᱛᱚ ᱚᱠᱟ ᱥᱮᱫ ᱵᱤᱱ ᱪᱟᱞᱟᱜ ᱠᱟᱱᱟ ᱾
ᱦᱮᱸ, ᱱᱚᱣᱟ ᱠᱟᱛᱷᱟ ᱵᱤᱱ ᱞᱟᱹᱭ ᱠᱮᱫᱟ, ᱦᱮᱸ ᱟᱨ ᱢᱤᱫᱴᱟᱝ ᱠᱟᱛᱷᱟᱧ ᱫᱤᱥᱟᱹ ᱧᱟᱢ ᱜᱚᱫ ᱠᱮᱫᱟ ᱦᱮᱸ ᱾
ᱦᱮᱸ ᱾
ᱟᱹᱞᱤᱧ ᱦᱚᱸ ᱚᱱᱠᱟᱜᱮ ᱢᱤᱫ ᱡᱮᱠᱷᱟ ᱥᱮᱱ ᱦᱩᱭ ᱠᱟᱱᱟ, ᱮᱸ ᱩᱵ ᱡᱩᱞᱩᱯ ᱦᱟᱸᱜ ᱪᱟᱞᱟᱣ ᱦᱩᱭᱩᱜ ᱠᱟᱱᱟ ᱦᱮᱸ ᱾ ᱟᱫᱚ ᱱᱟᱜ ᱢᱮᱜ ᱢᱤᱫᱴᱮᱱ ᱢᱟᱱᱮ ᱵᱟᱨ ᱞᱮᱠᱟᱛᱮ ᱦᱚᱨ ᱢᱮᱱᱟᱜᱼᱟ, ᱢᱤᱫᱴᱟᱹᱝ ᱯᱤᱪ ᱯᱤᱪ ᱨᱟᱥᱛᱟ ᱛᱮ ᱯᱩᱨᱟᱹ ᱪᱟᱞᱟᱣ ᱟᱠᱟᱱᱟᱼᱼ ᱟᱫᱚ ᱚᱱᱠᱟ ᱫᱚ ᱢᱟᱨᱟᱝ ᱧᱚᱜ ᱟᱹᱪᱩᱨ ᱦᱩᱭᱩᱜᱼᱟ ᱾ ᱟᱨ ᱢᱤᱫᱴᱟᱹᱝ ᱫᱚ ᱱᱟᱜ ᱮ ᱥᱚᱨᱴᱠᱟᱴ ᱢᱮᱱᱟᱜ ᱟᱠᱟᱫ ᱢᱤᱫᱴᱮᱱ ᱵᱤᱨ ᱯᱟᱨᱚᱢ ᱦᱩᱭ ᱞᱮᱠᱷᱟᱱ ᱜᱮ ᱯᱩᱨᱟᱹ ᱦᱟᱸᱰᱮ ᱩᱰᱩᱠ ᱟᱠᱟᱱᱟ ᱦᱮᱸ ᱾
ᱦᱮ ᱦᱮᱸ ᱾
ᱴᱷᱤᱠ ᱜᱮᱭᱟ ᱪᱟᱞᱟᱣ ᱮᱱᱟᱞᱤᱧ ᱯᱩᱭᱞᱩ ᱫᱚ ᱦᱟᱸᱜ ᱯᱤᱪ ᱨᱳᱰ ᱨᱳᱰ ᱛᱮᱜᱮ ᱟᱫᱚ ᱡᱩᱞᱩᱯ ᱵᱟᱲᱟ ᱦᱩᱭᱱᱟ ᱟᱫᱚ ᱮᱱ ᱦᱤᱞᱳᱜᱼᱼ ᱚᱱᱟ ᱜᱤᱫᱽᱨᱟᱹ ᱧᱚᱜ ᱞᱤᱧ ᱛᱟᱦᱮᱸ ᱠᱟᱱᱟ, ᱢᱟᱱᱮ ᱜᱤᱫᱽᱨᱟᱹ ᱫᱚ ᱵᱚᱞᱛᱮ ᱫᱚ ᱤᱱᱟᱹᱜ ᱜᱤᱫᱽᱨᱟᱹ ᱫᱚ ᱵᱟᱝᱼᱟ ᱾
ᱦᱩᱸ ᱦᱩᱸ ᱾
ᱯᱚᱲᱦᱟᱣ ᱦᱩᱭᱩᱜ ᱛᱟᱦᱮᱸᱫᱚᱜ, ᱦᱮᱸᱼᱼ ᱟᱫᱚ ᱦᱟᱸᱜ ᱢᱚᱱᱮ ᱦᱩᱭᱩᱜ ᱠᱟᱱᱟ ᱛᱮᱦᱮᱧ ᱦᱳᱥᱴᱮᱞ ᱠᱚ ᱤᱫᱤ ᱚᱴᱚ ᱠᱟᱹᱧᱟ ᱛᱚ ᱟᱫᱚᱼᱼ ᱞᱚᱜᱚᱱ ᱧᱚᱜ ᱨᱩᱣᱟᱹᱲ ᱦᱮᱡ ᱦᱩᱭᱩᱜᱼᱟ ᱪᱟᱞᱟᱣ ᱟᱠᱟᱹᱱᱟᱧ ᱤᱧ ᱦᱚᱸ ᱢᱟᱱᱮ ᱫᱚᱥᱴᱟ ᱠᱚᱥᱮᱱ ᱟᱫᱚᱼᱼ ᱦᱩᱭ ᱟᱠᱟᱱᱟ ᱩᱱ ᱡᱚᱠᱷᱚᱡ ᱫᱩᱴᱟ ᱜᱟᱱ, ᱥᱮ ᱮᱠᱴᱟ ᱜᱟᱱ ᱵᱟᱡᱟᱜ ᱠᱟᱱᱟ ᱦᱮᱸ ᱾ ᱦᱮᱸ ᱨᱩᱣᱟᱹᱲ ᱡᱚᱠᱷᱮᱡ ᱛᱮ, ᱟᱫᱚᱧ ᱞᱟᱹᱭ ᱛᱟᱦᱚᱞᱮ ᱞᱚᱜᱚᱱᱤᱧ ᱨᱩᱣᱟᱹᱲᱟ ᱱᱚᱝᱠᱟ ᱵᱤᱨ ᱛᱮ ᱨᱩᱣᱟᱹᱲ ᱞᱮᱠᱷᱟᱱ ᱫᱚ ᱦᱟᱸᱜ ᱱᱟᱼᱼ ᱱᱟᱯᱟᱭᱚᱜᱼᱟ, ᱤᱸᱰᱮᱠᱷᱟᱱ ᱞᱚᱜᱚᱱᱤᱧ ᱥᱮᱴᱮᱨᱚᱜᱼᱟ ᱟᱨ ᱞᱚᱜᱚᱱᱤᱧ ᱪᱟᱞᱟᱜᱼᱟ ᱾ ᱟᱫᱚ ᱚᱱᱟ ᱵᱤᱨ ᱢᱟᱞᱤᱧ ᱵᱚᱞᱚᱭᱮᱱᱟ ᱦᱮᱸ, ᱛᱚ ᱚᱠᱟ ᱞᱮᱠᱟᱛᱼᱼ ᱛᱤᱧ ᱪᱟᱞᱟᱣᱮᱱᱟ ᱢᱟᱱᱮ ᱯᱩᱨᱟᱹ ᱟᱫ ᱩᱛᱟᱹᱨ ᱟᱠᱟᱱᱟᱹᱧ ᱾ ᱟᱞᱮ ᱟᱹᱛᱩ ᱥᱮᱫ ᱞᱮᱠᱟ ᱦᱮᱡ ᱞᱮᱠᱟ ᱞᱤᱧ ᱵᱩᱡᱷᱟᱹᱣ ᱠᱮᱫᱟ, ᱦᱮᱡ ᱠᱟᱛᱮᱞᱤᱧ ᱧᱮᱞ ᱠᱮᱫᱟ ᱢᱟᱱᱮᱼᱼ ᱟᱞᱮ ᱟᱛᱩ ᱵᱟᱝ ᱠᱟᱱᱟ, ᱛᱟᱦᱞᱮ ᱟᱹᱰᱤ ᱢᱩᱥᱠᱤᱞ ᱨᱮ ᱯᱟᱲᱟᱣ ᱦᱩᱭᱱᱟ ᱟᱫᱚ ᱾ ᱥᱮ ᱪᱤᱱᱛᱟᱹ ᱵᱟᱲᱟᱭᱮᱫ ᱠᱟᱱᱟᱭ ᱡᱩᱫᱤ ᱵᱟᱝ ᱧᱟᱢᱚᱜ ᱜᱮᱭᱟ ᱟᱞᱮ ᱟᱛᱩ ᱨᱮ ᱢᱤᱫ ᱴᱤᱡ ᱴᱟᱣᱟᱨ ᱢᱮᱱᱟᱜ ᱟᱠᱟᱫᱟ ᱴᱟᱣᱟᱨ ᱠᱷᱩᱱᱴᱤ ᱦᱚᱸ ᱵᱟᱝ ᱧᱮᱞᱚᱜ ᱩᱥᱩᱞ ᱜᱮᱭᱟᱛᱚ ᱚᱱᱟ ᱫᱚ᱾
ᱮᱴᱟᱜ ᱥᱮᱫ ᱵᱤᱱ ᱪᱟᱞᱟᱣ ᱠᱟᱱᱟ ᱵᱟᱵᱮᱱ ᱵᱩᱡ ᱛᱤᱭᱟᱹᱜ ᱫᱟᱲᱮᱜ ᱠᱟᱱᱟ᱾ ᱟᱫᱚ ᱵᱤᱨ ᱫᱚ ᱮᱢᱚᱱ ᱨᱟᱥ ᱛᱟ ᱛᱟᱦᱮᱱᱟ ᱡᱟᱦᱟᱸ ᱫᱚ ᱧᱮᱞᱟᱵᱤᱱ ᱞᱟᱦᱟ ᱪᱟᱞᱟᱜ ᱟᱵᱤᱱ ᱞᱟᱹᱭᱟᱵᱤᱱ ᱡᱮ ᱱᱚᱛᱮ ᱜᱮ ᱠᱟᱱᱟ ᱡᱟᱹᱱᱤᱡ ᱟᱨ ᱩᱱᱟᱹᱜ ᱵᱷᱤᱛᱤᱨ ᱵᱤᱱ ᱵᱚᱞᱚ ᱪᱟᱞᱟᱜ-ᱟ ᱟᱨ ᱵᱤᱱ ᱟᱫ ᱪᱟᱞᱟᱜ-ᱟ ᱦᱮᱸ ᱥᱮ ᱵᱟᱝ?
ᱴᱷᱤᱠ ᱴᱷᱤᱠ ᱦᱮᱸ᱾
ᱟᱫᱚ ᱦᱟᱸᱜ ᱱᱚᱜᱚᱭ ᱟᱫᱚ ᱠᱚᱭᱚᱜ ᱵᱟᱲᱟ ᱦᱩᱭᱩᱜ ᱠᱟᱱᱟ ᱴᱟᱣᱟᱨ ᱠᱷᱩᱱᱴᱤ ᱦᱚᱸ ᱵᱟᱝ ᱧᱮᱞᱚᱜ ᱠᱟᱱᱟ ᱟᱫᱚ ᱢᱚᱱᱮ ᱦᱩᱭᱩᱜ ᱠᱟᱱᱟ ᱢᱤᱫᱴᱟᱝ ᱩᱥᱩᱞ ᱧᱚᱜ ᱫᱟᱨᱮ ᱫᱮᱡ ᱦᱮᱡ ᱛᱮ ᱠᱚᱭᱚᱜ ᱦᱩᱭᱩᱜ-ᱟ, ᱦᱮᱸ ᱟᱫᱚ ᱚᱝᱠᱟ ᱵᱟᱝᱞᱤᱧ ᱫᱮᱡ ᱞᱮ ᱫᱚ ᱟᱫᱚ ᱠᱤᱪᱷᱩ ᱩᱝᱠᱩ ᱰᱟᱝᱨᱤ ᱠᱚ ᱜᱩᱯᱤ ᱠᱟᱱ ᱛᱟᱦᱮᱜ ᱩᱝᱠᱩᱞᱤᱧ ᱧᱟᱢ ᱠᱮᱫ ᱠᱚᱣᱟ ᱟᱫᱚ
ᱦᱩᱸ ᱦᱩᱸ
ᱠᱩᱞᱤ ᱦᱩᱭᱩᱜ ᱠᱟᱱᱟ ᱟᱞᱮ ᱱᱚᱣᱟ ᱟᱹᱛᱩ ᱫᱚ ᱚᱠᱟ ᱥᱮᱫ ᱪᱟᱞᱟᱣ ᱠᱟᱱᱟ ᱦᱚᱨ ᱟᱫᱚ ᱠᱤᱪᱷᱩ ᱩᱝᱠᱩ ᱦᱚᱲ ᱠᱚ ᱞᱟᱹᱭ ᱠᱮᱫᱟ ᱵᱟᱞᱮ ᱧᱮᱞ ᱠᱟᱫᱟ᱾ ᱵᱟᱞᱮ ᱵᱟᱰᱟᱭᱟ ᱦᱮᱸ ᱟᱫᱚ ᱟᱹᱞᱤᱧ ᱢᱟ ᱟᱹᱰᱤ ᱤᱭᱟᱹᱞᱤᱧ ᱵᱩᱡᱷᱟᱹᱣ ᱠᱮᱫᱟ, ᱤᱥ ᱥᱟᱞᱟ ᱚᱠᱟ ᱥᱮᱫ ᱦᱮᱡ ᱦᱩᱭ ᱱᱟᱭᱟ᱾
ᱟᱫᱚ ᱵᱟᱵᱮᱱ ᱨᱩᱣᱟᱹᱲᱟ ᱡᱟᱦᱟᱸ ᱨᱟᱥᱛᱟ ᱛᱮᱜᱮ ᱵᱤᱱ ᱦᱮᱡ ᱞᱮᱱᱟ, ᱡᱚᱠᱷᱚᱱ ᱧᱮᱞ ᱫᱟᱵᱤᱱ ᱵᱟᱵᱮᱱ ᱧᱟᱢ ᱫᱟ᱾
ᱦᱮᱸ ᱟᱫᱚ ᱚᱱᱮ ᱟᱫ ᱠᱟᱱᱟ ᱥᱮ ᱨᱩᱣᱟᱹᱲ ᱦᱚᱸ ᱚᱠᱟ ᱞᱮᱠᱟᱛᱮ ᱨᱩᱣᱟᱹᱲ ᱦᱩᱭᱩᱜ-ᱟ ᱚᱱᱟ ᱴᱷᱤᱠ ᱵᱟᱝ ᱵᱩᱡᱷᱟᱹᱜ ᱠᱟᱱᱟ ᱦᱮᱸ᱾
ᱟᱪᱪᱷᱟ ᱟᱪᱪᱷᱟ
ᱢᱟᱱᱮ ᱚᱠᱟ ᱥᱮᱫ ᱞᱤᱧ ᱵᱩᱡᱷᱟᱹᱣ ᱞᱮᱜᱟ ᱟᱞᱮ ᱟᱹᱛᱩ ᱚᱱᱛᱮ ᱡᱩᱫᱤ ᱟᱞᱮ ᱟᱹᱛᱩ ᱵᱟᱝ ᱠᱟᱱᱟ ᱛᱟᱦᱟᱞᱮ ᱦᱟᱱᱛᱮ ᱡᱩᱫᱤᱞᱤᱧ ᱨᱩᱭᱟᱹᱲ ᱦᱟᱱᱛᱮ ᱟᱨᱦᱚᱸ ᱮᱴᱟᱜ ᱥᱮᱫ ᱞᱤᱧ ᱪᱟᱞᱟᱣ ᱫᱟᱲᱮᱜ-ᱟ᱾
ᱦᱮᱸ ᱢᱟᱱᱮ ᱵᱟᱵᱮᱱ ᱴᱷᱤᱠ ᱫᱟᱲᱮᱜ ᱠᱟᱱᱟ ᱡᱮ ᱚᱠᱟ ᱥᱮᱫ ᱵᱤᱱ ᱪᱟᱞᱟᱜ-ᱟ᱾
ᱟᱹᱰᱤ ᱜᱷᱟᱹᱲᱤᱡ ᱚᱝᱠᱟ ᱵᱤᱨ ᱨᱮ ᱟᱹᱪᱩᱨ ᱵᱟᱲᱟ ᱦᱩᱭᱩᱜ ᱠᱟᱱᱟ᱾
ᱦᱩᱸ
ᱟᱫᱚ ᱩᱝᱠᱩ ᱜᱩᱯᱤ ᱠᱩᱧ ᱧᱟᱢ ᱠᱮᱫ ᱠᱚ ᱩᱝᱠᱩ ᱵᱟᱠᱚ ᱞᱟᱹᱭ ᱫᱟᱲᱮᱭᱟᱫᱟ ᱩᱝᱠᱩ ᱫᱚ ᱮᱸ ᱜᱚᱜᱚ ᱦᱚᱲ ᱠᱟᱱ ᱛᱟᱦᱮᱫ ᱠᱚ ᱟᱫᱚ ᱤᱱᱟᱹ ᱯᱚᱨᱮ ᱠᱤᱪᱷᱩ ᱩᱝᱠᱩ ᱵᱟᱵᱟ ᱦᱚᱲ ᱠᱚ ᱦᱚᱲ ᱜᱩᱯᱤ ᱠᱚ ᱦᱮᱡ ᱠᱟᱱᱟ ᱩᱝᱠᱩ ᱫᱚ ᱟᱫᱟ ᱨᱮᱠᱚ ᱜᱩᱯᱤ ᱠᱟᱱ ᱛᱟᱦᱮᱫ ᱟᱫᱚ ᱩᱝᱠᱩ ᱞᱤᱧ ᱧᱮᱞ ᱧᱟᱢ ᱠᱮᱫ ᱠᱚᱣᱟ ᱟᱫᱚ ᱩᱝᱠᱩ ᱴᱷᱮᱱ ᱞᱤᱧ ᱥᱮᱱ ᱮᱱᱟ᱾ ᱟᱫᱚ ᱠᱩᱞᱤ ᱦᱩᱭᱩᱜ ᱠᱟᱱᱟ ᱚᱠᱟ ᱟᱹᱛᱩ ᱱᱚᱣᱟ ᱛᱩ ᱫᱚ ᱚᱠᱟ ᱥᱮᱫ ᱥᱮᱱ ᱠᱟᱱᱟ ᱦᱚᱨ, ᱟᱫᱚ ᱩᱱᱠᱩ ᱠᱚ ᱞᱮᱹᱭᱟ ᱩᱱᱩ ᱩᱱᱤ ᱦᱟᱸᱜ ᱦᱮᱡ ᱠᱟᱱᱟ᱾ ᱯᱟᱞᱦᱟ ᱢᱟᱜ ᱦᱟᱸᱜ ᱩᱱᱤ ᱠᱩᱞᱤᱭᱤᱵᱤᱱ ᱦᱟᱸᱜ, ᱟᱫᱚ ᱩᱱᱤ ᱱᱟᱦᱟᱸᱜ ᱞᱟᱹᱭ ᱟᱵᱤᱱᱟ ᱟᱫᱚ ᱦᱮᱸ ᱥᱮᱱ ᱮᱱᱟᱞᱤᱧ ᱟᱫᱚ ᱩᱱᱤ ᱫᱚ ᱠᱩᱞᱤ ᱠᱟᱱᱟ ᱟᱞᱮ ᱟᱹᱛᱩ ᱠᱟᱹᱡ ᱥᱩᱨ ᱥᱟᱹᱜᱤᱧ ᱧᱚᱜ ᱟᱫᱚ ᱚᱱᱟ ᱟᱹᱛᱩ ᱫᱚᱞᱤᱧ ᱪᱤᱱᱦᱟᱹᱣ ᱜᱮᱭᱟ ᱱᱟ ᱦᱮᱸ, ᱚᱠᱟ ᱟᱹᱛᱩ ᱠᱚ ᱨᱤᱱᱤᱡ ᱠᱟᱱᱟᱭ ᱟᱫᱚ ᱠᱩᱞᱤ ᱠᱮᱫᱮᱞᱤᱧ ᱦᱮᱸ ᱟᱫᱚᱭ ᱞᱟᱹᱭᱟ ᱱᱚᱣᱟᱛᱮ ᱪᱟᱞᱟᱜ ᱢᱮ ᱯᱩᱨᱟᱹᱣ ᱧᱟᱢᱟ ᱱᱟᱜ ᱯᱩᱨᱟ ᱟᱯᱮ ᱟᱹᱛᱩ ᱜᱮ ᱩᱰᱩᱠ ᱠᱟᱱᱟ ᱦᱚᱨ ᱦᱮᱸ, ᱟᱫᱚ ᱟᱹᱞᱤᱧ ᱞᱤᱧ ᱞᱟᱹᱭ ᱠᱟᱱᱟ ᱟᱹᱞᱤᱧ ᱫᱚ ᱵᱟᱹᱞᱤᱧ ᱥᱮᱱᱚᱜ-ᱟ᱾ ᱟᱹᱵᱤᱱ ᱟᱯᱮ ᱟᱹᱛᱩ ᱤᱫᱤ ᱞᱤᱧ ᱵᱤᱱ ᱟᱯᱮ ᱞᱤᱧ ᱪᱤᱱᱦᱟᱹᱣ ᱜᱮᱭᱟ᱾ ᱟᱫᱚ ᱚᱱᱮ ᱚᱱᱠᱟ ᱠᱟᱛᱮᱛ ᱦᱮᱡ ᱦᱩᱭᱱᱟ ᱢᱟᱱᱮ ᱟᱠᱚ ᱟᱹᱛᱩ ᱨᱮ ᱞᱤᱧ ᱪᱟᱞᱟᱣᱮᱱᱟ ᱟᱠᱚ ᱟᱹᱛᱩ ᱠᱷᱚᱱᱟᱜ ᱟᱫᱚ ᱨᱩᱣᱟᱹᱲ ᱦᱮᱡ ᱦᱩᱭᱱᱟ᱾
ᱟᱹᱞᱤᱧ ᱦᱚᱸ ᱚᱝᱠᱟ ᱮᱸ ᱫᱤᱥᱟᱹᱭᱟᱞᱤᱧ ᱥᱮᱸᱫᱽᱨᱟ ᱪᱟᱞᱟᱣ ᱦᱩᱭ ᱠᱟᱱᱟ ᱩᱱᱫᱚ ᱯᱳᱭᱞᱳ ᱞᱤᱧ ᱪᱟᱞᱟᱣ ᱠᱟᱱᱟ᱾
ᱦᱮᱸ ᱦᱮᱸ᱾
ᱛᱟᱦᱟᱞᱮ ᱠᱷᱟᱡ ᱪᱟᱞᱟᱣ ᱦᱩᱭ ᱠᱟᱱᱟ ᱵᱤᱨ ᱵᱷᱤᱛᱤᱨ ᱵᱚᱞᱚ ᱦᱩᱭ ᱠᱟᱱᱟ, ᱫᱟᱬᱟ ᱵᱟᱲᱟᱭ ᱦᱩᱭᱩᱜ ᱠᱟᱱᱟ ᱟᱨ ᱤᱭᱟᱹ ᱠᱚᱦᱚᱸ ᱜᱚᱡ ᱦᱩᱭ ᱠᱟᱱᱟ ᱠᱩᱞᱟᱹᱭ ᱠᱚᱦᱚᱸ᱾
ᱦᱮᱸ ᱦᱮᱸ᱾
ᱛᱟᱞᱦᱮ ᱟᱫᱚ ᱜᱚᱴᱟᱜᱮ ᱮᱠᱤ ᱜᱮᱞᱤᱧ ᱧᱮᱞ ᱫᱟ ᱟᱹᱞᱤᱧ ᱱᱚᱣᱟ ᱡᱟᱭᱜᱟ ᱛᱚ ᱧᱮᱞ ᱦᱚᱴᱚ ᱠᱮᱫᱟ᱾ ᱚᱱᱚ ᱚᱝᱠᱟ ᱜᱮ ᱟᱨᱠᱤ᱾ ᱟᱫᱚ ᱥᱚᱰᱚᱜ ᱥᱚᱰᱚᱜ ᱧᱚᱜ ᱜᱮᱭᱟ ᱢᱟᱱᱮ ᱵᱩᱨᱩ ᱠᱟᱹᱴᱤᱡ ᱨᱟᱠᱟᱵ ᱦᱩᱭᱩᱜ ᱠᱟᱱᱟ ᱟᱨᱚ ᱟᱲᱜᱚ ᱦᱩᱭᱩᱜ ᱠᱟᱱᱟ ᱚᱱᱠᱟ ᱜᱮᱼᱼ ᱛᱟᱦᱚᱞᱮ ᱡᱚᱠᱷᱚᱱ ᱞᱤᱧ ᱠᱩᱞᱤᱭᱮᱫ ᱠᱚᱣᱟ ᱡᱮ ᱟᱪᱪᱷᱟ ᱟᱵᱚ ᱠᱤ ᱚᱱᱟ ᱡᱟᱭᱜᱟ ᱨᱮᱜᱮᱵᱚᱱ ᱟᱹᱪᱩᱨᱚᱜ ᱠᱟᱱᱟ ᱞᱟᱹᱭ ᱫᱟ ᱵᱟᱝ ᱛᱚᱼᱼ ᱱᱚᱣᱟ ᱫᱚ ᱮᱴᱟᱜ ᱡᱟᱭᱜᱟ ᱵᱚᱱ ᱦᱮᱡ ᱟᱠᱟᱱᱟ ᱥᱮ ᱵᱟᱝ? ᱟᱨ ᱚᱱᱠᱟ ᱚᱱᱠᱟᱛᱮ ᱢᱤᱫ ᱫᱷᱟᱣ ᱞᱤᱧ ᱛᱟᱭᱚᱢ ᱟᱠᱟᱱᱟ ᱟᱨ ᱞᱤᱧ ᱯᱟᱸᱡᱟ ᱵᱟᱲᱟᱭᱮᱫ ᱠᱚ ᱢᱚᱱᱮ ᱟᱫᱼᱼ ᱟᱠᱟᱫ ᱠᱚᱣᱟ ᱩᱱᱫᱚ᱾
ᱦᱮᱸ
ᱛᱟᱦᱚᱞᱮ ᱯᱟᱸᱡᱟ ᱯᱟᱸᱡᱟ ᱛᱮ ᱢᱟᱱᱮ ᱟᱫᱚ ᱚᱱᱮ ᱜᱳᱞᱟ ᱟᱠᱚ ᱛᱚ᱾ ᱛᱟᱦᱚᱞᱮ ᱜᱳᱞ ᱟᱛᱮᱱ ᱠᱟᱛᱮᱜ ᱞᱤᱧ ᱪᱟᱞᱟᱣ ᱠᱟᱱᱟ ᱵᱟᱠᱷᱟᱱ ᱫᱚᱞᱤᱧ ᱟᱫ ᱠᱚᱜᱣᱟ ᱟᱹᱞᱤᱧ ᱦᱚᱸ
ᱳᱱᱠᱟ ᱥᱤᱥᱴᱮᱢ
ᱛᱟᱭᱚᱢ ᱧᱚᱜᱼᱼ ᱞᱮᱱᱟᱞᱤᱧ ᱦᱚᱭᱛᱳ ᱪᱮᱫ ᱪᱚᱝ ᱦᱚᱭᱛᱳ ᱠᱚᱭᱚᱜ ᱵᱟᱲᱟ ᱵᱟᱲᱟ ᱛᱮ ᱛᱟᱭᱚᱢ ᱧᱟᱢ ᱫᱟᱞᱤᱧ ᱚᱠᱟ ᱪᱟᱵᱟᱭᱮᱱ ᱪᱚᱠᱚ ᱟᱫᱚᱼᱼ ᱮᱢᱚᱱ ᱞᱤᱧ ᱛᱟᱭᱚᱢ ᱮᱱᱟ ᱟᱫᱚ ᱞᱤᱧ ᱞᱟᱹᱭ ᱭᱟᱹᱫᱟ ᱢᱟᱱᱮ ᱵᱤᱨ ᱫᱚ ᱵᱟᱝ ᱩᱨᱩᱢ ᱞᱮᱠᱷᱟᱱ ᱪᱟᱞᱟᱣ ᱫᱚ ᱠᱟᱹᱴᱤᱡ ᱢᱩᱥᱠᱤᱞ ᱜᱮᱭᱟ ᱥᱮ ᱵᱟᱝ?
ᱟᱨ ᱵᱟᱝ ᱚᱱᱮ ᱞᱟᱹᱭᱟᱠᱚ ᱵᱤᱨ ᱨᱮ ᱢᱟᱱᱮ ᱪᱮᱫ ᱱᱟᱹᱲᱤ ᱠᱚ ᱢᱮᱱᱟᱜᱼᱟ ᱦᱮᱸᱼᱼ ᱳᱱᱟ ᱱᱟᱲᱤ ᱠᱚ ᱛᱞᱟᱚᱢ ᱯᱟᱨᱚᱢ ᱠᱤᱝᱵᱟ ᱦᱮᱸᱼᱼ
ᱡᱟᱹᱨᱤ ᱱᱟᱹᱲᱤ ᱠᱚ ᱞᱟᱹᱭᱟ ᱛᱚ ᱡᱮ ᱛᱟᱞᱚᱢ ᱯᱟᱨᱚᱢ ᱞᱮᱠᱷᱟᱱ ᱫᱚ ᱦᱚᱨᱮᱢ ᱟᱫᱟ ᱥᱮ ᱵᱟᱢ ᱫᱤᱥᱟᱹᱭᱟ ᱟᱫᱚ᱾
ᱴᱷᱤᱠ ᱚᱱᱮ ᱚᱱᱠᱟ ᱠᱚ ᱞᱟᱹᱭ ᱵᱟᱲᱟᱭᱟ ᱟᱫᱚ ᱠᱤᱱᱛᱩᱜ ᱱᱚᱷᱚᱭ ᱥᱮᱱ ᱵᱟᱲᱟ ᱦᱩᱭᱠᱱᱟ ᱚᱱᱟ ᱦᱚᱨ ᱛᱮᱜᱮ ᱟᱫᱚ ᱮᱠᱞᱟ ᱫᱚ ᱦᱟᱜ ᱵᱟᱝᱼᱼ ᱪᱟᱞᱟᱣ ᱦᱩᱭ ᱟᱠᱟᱱᱟ ᱟᱫᱚ ᱢᱟᱱᱮ ᱚᱱᱠᱟ ᱵᱟᱵᱟ ᱦᱚᱲ ᱠᱚ ᱠᱤᱝᱵᱟ ᱜᱟᱛᱮ ᱠᱚ ᱥᱟᱞᱟᱜ ᱥᱮᱱ ᱦᱩᱭ ᱟᱠᱟᱱᱟ, ᱛᱟ ᱦᱚᱞᱮ ᱩᱱ ᱡᱚᱠᱷᱚᱱ ᱫᱚ ᱢᱟᱱᱮ ᱴᱷᱤᱠ ᱜᱮ ᱥᱮᱱ ᱦᱩᱭ ᱟᱠᱟᱱᱟ ᱚᱱᱠᱟᱼᱼ ᱟᱫ ᱠᱚᱦᱚᱸ ᱵᱟᱝ ᱵᱩᱡᱷᱟᱹᱣ ᱟᱠᱟᱱᱟ ᱦᱚᱨ ᱠᱚᱦᱚᱸ ᱪᱤᱱᱦᱟᱹᱣ ᱤᱫᱤᱭᱟ᱾ ᱧᱮᱞ ᱤᱫᱤᱭᱟᱢ ᱫᱟᱨᱮ ᱠᱚᱦ ᱢᱮᱱᱟᱜ ᱟᱠᱟᱫᱟ ᱪᱮᱫᱠᱟᱱ ᱫᱟᱨᱮ ᱠᱚ ᱢᱮᱱᱟᱜ ᱟᱠᱟᱫᱟ ᱚᱱᱟ ᱠᱚᱢ ᱴᱷᱤᱠᱟᱹᱭᱟ᱾ ᱟᱨ ᱢᱟᱱᱮ ᱮᱠᱞᱟ ᱥᱮᱱ ᱞᱮᱱᱟᱱ ᱱᱟᱷᱟᱜ ᱚᱱᱠᱟ ᱟᱫ ᱟᱫ ᱜᱮ ᱵᱩᱡᱷᱟᱹᱜᱼᱟ᱾
ᱟᱪᱪᱷᱟ ᱡᱟᱦᱟᱸ ᱛᱤᱥ ᱟᱵᱮᱱ ᱫᱚᱵᱮᱱ ᱥᱟᱨᱡᱚᱢ ᱵᱤᱨ ᱠᱚ ᱢᱮᱱᱟᱜᱼᱟ ᱥᱟᱹᱜᱤᱧ ᱧᱚᱜ ᱨᱮᱼᱼ ᱢᱟᱱᱮ ᱦᱟᱣ ᱠᱚ ᱦᱟᱣ ᱤᱭᱟᱹ ᱯᱮ ᱪᱟᱞᱟᱜ ᱜᱮᱭᱟ ᱥᱮ ᱵᱟᱝ ᱦᱟᱣ ᱠᱚᱴᱟᱣ ᱵᱤᱨ ᱨᱮ?
ᱦᱮᱸ ᱢᱟᱱᱮ ᱦᱟᱩ ᱠᱚᱫᱚ ᱠᱚᱴᱟ ᱵᱟᱲᱟ ᱦᱩᱭᱩᱜ ᱜᱮᱭᱟ᱾
ᱟᱪᱪᱷᱟ ᱵᱷᱟᱜᱮ ᱜᱮᱛᱚ ᱢᱟᱱᱮ ᱦᱟᱩ ᱦᱚᱸ ᱫᱟᱢ ᱜᱮᱭᱟ ᱠᱚ ᱫᱚᱢᱮᱼᱼ
ᱦᱮᱸ ᱦᱟᱩ ᱠᱚ ᱫᱟᱢ ᱜᱮᱭᱟ ᱦᱮᱸ ᱟᱫᱚ ᱦᱟᱩ ᱠᱚᱫᱚᱼᱼ ᱩᱱᱠᱩ ᱫᱚ ᱦᱟᱸ ᱞᱟᱦᱟᱨᱮ ᱯᱟᱸᱡᱟ ᱦᱩᱭᱩᱜ ᱛᱟᱤᱱᱟ ᱡᱮᱢᱚᱱ ᱜᱟᱯᱟ ᱵᱚᱱ ᱠᱚᱴᱟ ᱠᱚᱣᱟ ᱛᱟᱦᱚᱞᱮ ᱛᱮᱦᱮᱧᱨᱮ ᱠᱟᱹᱡ ᱧᱮᱞ ᱠᱟᱠᱚ ᱦᱩᱭᱩᱜ ᱛᱟᱵᱮᱱᱟ ᱛᱟᱨᱟᱥᱼᱼ ᱥᱤᱧ ᱠᱤᱢᱵᱟ ᱡᱟᱦᱟᱸ ᱛᱤᱨᱮᱜᱮ ᱚᱠᱟ ᱠᱚᱨᱮ ᱠᱚᱨᱮ ᱛᱩᱟᱹᱟᱜᱼᱟ ᱮᱱᱟᱹᱠᱷᱟᱱ ᱫᱚᱥᱟᱨ ᱦᱤᱞᱳᱜ ᱯᱚᱨᱮ ᱠᱤᱱ ᱪᱟᱞᱟᱜᱼᱟ᱾ ᱦᱮᱸ ᱠᱚᱴᱟ ᱠᱚᱵᱤᱱ ᱯᱩᱨ ᱦᱮᱸ᱾
ᱟᱫᱚ ᱦᱟᱟᱣ ᱢᱟᱱᱮᱼᱼ ᱯᱟᱸᱡᱟ ᱠᱚ ᱦᱩᱭᱩᱜᱟ ᱱᱮᱛᱟᱨ ᱫᱚᱜ ᱡᱮᱢᱚᱱ ᱦᱟᱟᱣ ᱵᱤᱞᱤ ᱠᱚ ᱯᱟᱸᱡᱟᱭᱟ ᱱᱤᱛᱚᱜ ᱫᱚ ᱦᱟᱹᱠᱩ ᱠᱚ ᱥᱟᱵ ᱠᱚᱣᱟ ᱛᱚ ᱟᱫᱼᱼ ᱪᱟᱨ ᱠᱚᱣᱟ ᱠᱚ ᱟᱨ ᱟᱞᱮᱼᱼ ᱫᱚ ᱵᱤᱨ ᱥᱩᱨ ᱨᱮᱜᱮ ᱛᱚ ᱛᱟᱦᱚᱞᱮ ᱦᱟᱣ ᱫᱚ ᱚᱵᱷᱟᱵ ᱵᱟᱹᱱᱩᱜᱼᱟ᱾ ᱦᱳᱭ ᱛᱟᱦᱚᱞᱮ ᱠᱚᱴᱟᱜ ᱥᱮᱴᱟᱜ ᱵᱷᱳᱨ ᱛᱮ ᱪᱟᱞᱟᱜ ᱦᱩᱭᱩᱜᱼᱟ ᱢᱟᱱᱮᱼᱼ ᱥᱤᱛᱩᱝ ᱧᱟᱢ ᱞᱮᱠᱷᱟᱱ ᱩᱱ ᱫᱚᱠᱚ ᱜᱮᱜᱮᱨᱨᱟ ᱟᱨ ᱜᱮᱜᱮᱨ ᱞᱮᱠᱷᱟᱱ ᱡᱟ ᱡᱚᱞᱟᱜ ᱛᱟᱼᱼ ᱠᱚᱣᱟ ᱵᱟᱝ ᱛᱟᱯᱚᱨ ᱫᱟᱨᱮ ᱦᱚᱸᱛᱚ ᱫᱮᱡ ᱦᱩᱭᱩᱜᱼᱟ ᱫᱟᱨᱮ ᱟᱹᱰᱤᱼᱼ ᱦᱚᱭᱛᱳ ᱰᱷᱚᱡ ᱰᱷᱚᱡ ᱠᱚᱨᱮ ᱢᱟᱱᱮ ᱤᱭᱟᱹ ᱯᱚᱴᱚᱢ ᱠᱟᱜᱼᱟ ᱠᱚ ᱥᱮᱬᱟᱸ ᱥᱮᱬᱟᱸ
ᱦᱮᱸ ᱦᱮᱸᱼᱼ
ᱦᱩᱢ ᱟᱨ ᱛᱟᱦᱚᱞᱮ ᱯᱷᱩᱴᱠᱟᱹ ᱠᱚ ᱠᱚ ᱚᱢᱚᱱᱜ ᱠᱟᱱᱟ ᱥᱮ ᱵᱟᱝ ᱯᱷᱩᱴᱠᱟᱹ ᱩᱫ ᱠᱚ?
ᱦᱮᱸ ᱯᱷᱩᱴᱠᱟᱹ ᱫᱚ ᱚᱢᱚᱱ ᱫᱚᱠᱚ ᱮᱢᱚᱱᱜ ᱠᱟᱱ ᱜᱮᱭᱟ ᱟᱫᱚ ᱦᱟᱜ ᱚᱱᱠᱟ ᱟᱞᱮ ᱚᱲᱟ ᱫᱟᱜ ᱦᱟᱜ. ᱟᱹᱨᱤ ᱠᱚ ᱚᱜᱩ ᱠᱚᱭᱟ ᱪᱮᱫᱟᱥᱮ ᱱᱤᱛᱚᱜ ᱫᱚᱼᱼ
ᱦᱩᱢ
ᱠᱟᱹᱢᱤ ᱠᱚ ᱟᱨᱟᱢᱵᱷᱚ ᱠᱟᱱᱟ ᱥᱮ ᱟᱫᱚ ᱠᱟᱹᱢᱤ ᱠᱚᱦᱚᱸ ᱠᱚ ᱥᱮᱱᱚᱜ ᱠᱟᱱᱟᱸ ᱟᱫᱚ ᱡᱟᱦᱟᱸᱭ ᱠᱚ ᱱᱟᱦᱟᱜ ᱚᱱᱠᱟᱼᱼ ᱥᱮᱛᱟᱜ ᱨᱮ ᱴᱟᱭᱤᱢ ᱠᱚ ᱧᱟᱢᱮᱜ ᱜᱮᱭᱟ ᱚᱱᱠᱟ ᱞᱟᱦᱟ ᱧᱚᱜ ᱵᱮᱨᱮᱫ ᱟᱠᱟᱱᱟ ᱟᱫᱚ ᱩᱱᱠᱩ ᱫᱚ ᱵᱤᱨ ᱠᱷᱚᱱᱟᱜ ᱯᱩᱴᱠᱟᱹ ᱠᱚᱦᱚᱸ ᱠᱚ ᱟᱹᱜᱩᱭᱮᱫ ᱠᱚᱜᱮᱭᱟ ᱩᱫᱽ ᱠᱚ ᱦᱚ ᱠᱚ ᱟᱜᱩᱭ ᱫᱟ,
ᱚᱱᱟᱜᱮ ᱢᱟᱱᱮ ᱱᱤᱛᱚᱜ ᱱᱤᱥᱤᱡᱚᱱ ᱫᱚ ᱫᱚᱢᱮ ᱠᱚ ᱧᱟᱢᱚᱜᱼᱟ ᱦᱟᱸᱜ ᱾ ᱟᱫᱚ ᱟᱹᱰᱤ ᱦᱚᱲ ᱫᱚ ᱟᱹᱜᱩ ᱠᱚᱣᱟ ᱠᱚ ᱟᱨ ᱟᱹᱠᱷᱨᱤᱧ ᱵᱟᱲᱟ ᱠᱚᱣᱟ ᱠᱚ, ᱵᱟᱠᱷᱟᱱ ᱦᱚᱭᱛᱳ ᱡᱟᱦᱟᱸ ᱯᱮᱲᱟ ᱠᱚ ᱢᱮᱱᱟᱜ ᱠᱚᱛᱟ ᱠᱚᱣᱟ ᱚᱱᱛᱮ ᱫᱚ ᱦᱚᱭᱛᱚ ᱯᱩᱴᱠᱟᱹ ᱠᱚ ᱩᱫ ᱠᱚ ᱵᱟᱠᱚ ᱧᱟᱢᱚᱜᱼᱟ ᱤᱫᱤ ᱦᱚᱴᱚᱣ ᱟᱠᱚ ᱾ ᱟᱨ ᱟᱞᱮ ᱫᱚ ᱢᱤᱫ ᱫᱚ ᱥᱩᱨ ᱨᱮᱜᱮ ᱛᱚ ᱛᱟᱦᱞᱮ ᱢᱤᱫ ᱜᱷᱟᱹᱲᱤᱡ ᱪᱟᱞᱟᱣ ᱨᱮᱦᱚᱸ ᱟᱢᱫᱚ ᱢᱤᱫ ᱩᱛᱩ ᱫᱚᱢ ᱦᱟᱞᱟᱝ ᱟᱹᱜᱩ ᱠᱚᱣᱟ᱾ ᱯᱷᱩᱴᱠᱟᱹ ᱫᱚ, ᱯᱩᱴᱠᱟᱹ ᱥᱳᱲᱮ ᱠᱚᱵᱮᱱ ᱡᱚᱢ ᱵᱟᱲᱟ ᱠᱟᱜᱼᱟ?
ᱦᱮᱸ ᱯᱷᱩᱴᱠᱟᱹ ᱥᱚᱲᱮ ᱫᱚ ᱱᱟᱷᱟᱜ ᱚᱱᱠᱟ ᱵᱟᱝᱞᱤᱧ ᱡᱚᱢ ᱟᱠᱟᱫᱟ, ᱯᱩᱴᱠᱟᱹ ᱞᱮᱴᱚ ᱫᱚᱞᱤᱧᱚ ᱢᱚᱢ ᱠᱟᱜᱼᱟ ᱜᱮᱭᱟ ᱦᱟᱜ ᱾
ᱟᱪᱪᱷᱟ ᱟᱪᱪᱷᱟ ᱟᱹᱰᱤ ᱢᱚᱡᱽ ᱞᱮᱴᱚ ᱦᱚᱸᱛᱚ ᱟᱹᱰᱤ ᱢᱚᱡᱽ ᱵᱩᱡᱷᱟᱹᱜᱼᱟ ᱾
ᱦᱮᱸ ᱦᱮᱸ ᱟᱪᱚᱨ ᱜᱮ ᱵᱩᱡᱷᱟᱹᱜᱼᱟ ᱾
ᱟᱨ ᱛᱟᱦᱚᱞᱮ ᱵᱟᱡᱟᱨ ᱠᱚᱫᱚ ᱛᱤᱱᱟᱹᱜ ᱥᱟᱺᱜᱤᱧ ᱨᱮᱛᱟ ᱯᱮ ᱻ
ᱵᱟᱡᱟᱨ ᱚᱱᱠᱟ ᱞᱟᱹᱭ ᱞᱮᱠᱷᱟᱱ ᱢᱟᱱᱮ ᱡᱟᱦᱱᱟᱜ ᱠᱚ ᱡᱤᱱᱤᱥ ᱠᱤᱨᱤᱧ ᱠᱷᱟᱱ ᱱᱚᱜᱚᱭ ᱡᱮᱢᱚᱱ ᱦᱮᱸ ᱚᱱᱟ ᱫᱚ ᱠᱟᱹᱡ ᱥᱟᱺᱜᱤᱧ ᱧᱚᱜ ᱜᱮᱭᱟ ᱱᱟᱦᱟᱜ ᱫᱚᱥ ᱯᱚᱱᱨᱚ ᱠᱤᱞᱳᱢᱤᱴᱟᱨ ᱦᱩᱭᱩᱜᱼᱟ ᱾ ᱟᱨ ᱱᱚᱜᱼᱚᱭ ᱦᱟᱰ ᱵᱟᱭᱟᱨ ᱠᱚᱫᱚ ᱟᱞᱮ ᱛᱮᱫᱚ ᱯᱨᱚᱛᱛᱮᱠᱴᱤ ᱥᱟᱛᱴᱤ ᱢᱟᱱᱮ ᱵᱟᱨ ᱟᱵᱚᱱ ᱛᱚ ᱥᱟᱛᱴᱤ ᱵᱟᱨ ᱨᱮ ᱥᱟᱛ ᱡᱟᱭᱜᱟ ᱨᱮ ᱦᱟᱴ ᱦᱥᱩᱨᱥᱩᱨ ᱨᱮᱜᱮ ᱱᱟᱦᱟᱜ ᱱᱚᱣᱟ ᱥᱚᱵᱽᱡᱤ ᱠᱤᱨᱤᱧ ᱠᱚ ᱮᱢᱟᱱ ᱠᱤᱨᱤᱧ ᱠᱚ ᱞᱟᱹᱜᱤᱫ ᱫᱚ ᱦᱟᱸᱜ ᱾
ᱛᱟᱦᱚᱞᱮ ᱢᱳᱲ ᱠᱚᱫᱚ ᱢᱮᱱᱟᱜᱼᱟ ᱢᱳᱲ ᱢᱟᱱᱮ ᱮᱢᱱᱤ ᱟᱨᱠᱤ ᱡᱮ, ᱪᱟᱞᱟᱣ ᱵᱟᱲᱟᱭᱱᱟᱢ ᱪᱟ ᱠᱚ ᱧᱩ ᱵᱟᱲᱟ ᱵᱟᱠᱷᱟᱡ ᱥᱮᱛᱟᱜ ᱵᱮᱲᱟ ᱟᱰᱰᱟᱠᱚ ᱪᱟᱞᱟᱜ ᱜᱮᱭᱟ ᱛᱚ ᱚᱱᱠᱟ ᱥᱩᱨ ᱥᱩᱯᱩᱨ ᱢᱳᱲ ᱠᱚ ᱵᱟᱱᱩᱜᱼᱟ?
ᱦᱮᱸ ᱚᱱᱠᱟ ᱥᱩᱨ ᱥᱩᱯᱩᱨ ᱦᱟᱸᱜ ᱢᱮᱱᱟᱜ ᱜᱮᱭᱟ ᱥᱩᱨ ᱨᱮᱜᱮ ᱦᱟᱸᱜ᱾ ᱪᱟ ᱠᱚ ᱧᱩ ᱵᱟᱲᱟ ᱠᱚᱟᱜ ᱠᱷᱟᱣᱟᱨ ᱫᱚᱠᱟᱱ ᱠᱚᱦᱚᱸ ᱢᱮᱱᱟᱜ ᱜᱮᱭᱟ ᱦᱮᱸ ᱦᱮᱸ ᱾
ᱮᱠᱫᱚᱢ ᱟᱹᱰᱤ ᱢᱚᱡᱽ ᱾ ᱟᱨ ᱛᱟᱦᱚᱞᱮ ᱢᱟᱴᱷ ᱥᱮᱫ ᱫᱚ ᱦᱟᱜ ᱛᱤᱨᱮᱵᱮᱱ ᱪᱟᱞᱟᱜᱼᱟ ᱡᱚᱢ ᱵᱟᱲᱟ ᱠᱟᱛᱮᱜ ᱜᱮ?
ᱦᱮᱸ ᱡᱚᱢ ᱵᱟᱲᱟ ᱠᱟᱛᱮᱜ ᱦᱟᱸᱜ ᱥᱮᱱ ᱦᱩᱭᱩᱜᱼᱟ ᱦᱟᱸᱜ ᱾
ᱟᱪᱪᱷᱟ, ᱛᱤᱱᱟᱹᱜ ᱠᱟᱹᱢᱤ ᱫᱚ ᱛᱤᱱᱟᱹᱜ ᱛᱟᱵᱤᱱ ᱞᱟᱦᱟ ᱠᱮᱫᱟ ᱛᱟᱦᱚᱞᱮ?
ᱠᱟᱹᱢᱤ ᱫᱚᱦᱟᱸᱜ ᱱᱚᱜᱼᱚᱭ ᱛᱚᱞᱟ ᱠᱚᱦᱚᱸ ᱟᱹᱣᱨᱤ ᱠᱚ ᱛᱩᱫ ᱫᱚᱠᱚ ᱛᱩᱫᱮᱫ ᱜᱮᱭᱟ ᱠᱤᱪᱷᱩ ᱠᱚᱠᱚ ᱦᱟᱨᱟ ᱟᱠᱟᱱᱟ, ᱟᱨ ᱟᱨᱮ ᱦᱟᱨᱟᱜ ᱜᱮ ᱵᱟᱠᱚ ᱛᱩᱫ ᱮᱫᱟ ᱟᱫᱚ ᱢᱟᱱᱮ ᱜᱟᱹᱰᱤ ᱠᱚᱜᱮ ᱦᱟᱸᱜ ᱵᱟᱝ ᱧᱟᱢᱚᱜ ᱛᱚ ᱦᱚᱸᱜᱚᱭ ᱵᱚᱭᱦᱟ ᱧᱮᱞ ᱵᱟᱲᱟ ᱦᱩᱭᱩᱜᱼᱟ ᱡᱩᱫᱤ ᱧᱟᱢᱚᱜ ᱠᱷᱟᱱ ᱛᱮᱦᱮᱧ ᱥᱤ ᱥᱤ ᱩᱛᱟᱹᱨ ᱚᱪᱚ ᱦᱩᱭᱩᱜᱼᱟ᱾ ᱞᱩᱚᱥᱚᱫ ᱚᱪᱚᱭ ᱦᱩᱭᱩᱜᱼᱟ ᱾
ᱵᱷᱟᱹᱜᱤ ᱜᱮ, ᱟᱹᱰᱤ ᱱᱟᱯᱟᱭ ᱾ ᱦᱚᱜ-ᱚᱸ ᱟᱨ ᱪᱮᱫ ᱠᱚ ᱞᱟᱹᱭᱟ ᱮᱭ ᱡᱟᱦᱟᱸ ᱟᱨᱠᱤ ᱪᱮᱫ ᱪᱮᱠᱟ ᱠᱚ ᱦᱟᱛᱟᱣ ᱜᱮᱭᱟ ᱴᱮᱠᱴᱟᱨ ᱚᱱᱛᱮ ᱥᱤ ᱦᱚᱪᱚᱭᱟᱯᱮ ᱛᱚ ᱢᱟᱱᱮ ᱚᱱᱛᱮ ᱫᱚ ᱪᱮᱫ ᱞᱮᱠᱟ ᱠᱟᱹᱣᱰᱤ ᱪᱮᱫ ᱞᱮᱠᱟ ᱠᱚ ᱦᱟᱛᱟᱣ ᱛᱟᱯᱮᱭᱟ?
ᱦᱮᱸ ᱢᱤᱱᱤᱴ ᱨᱮ ᱢᱟᱱᱮ ᱯᱚᱸᱪᱤᱥ ᱴᱟᱠᱟ ᱠᱚ ᱦᱟᱛᱟᱣ ᱮᱫᱟ ᱾
ᱟᱪᱪᱷᱟ ᱟᱪᱪᱷᱟ, ᱢᱟᱱᱮ ᱟᱹᱨᱤ ᱟᱹᱰᱤ ᱰᱷᱮᱨᱚᱜᱼᱟ ᱵᱟᱠᱷᱟᱱ ᱫᱚ ᱥᱩᱱᱩᱢ ᱫᱟᱢ ᱵᱟᱹᱲᱛᱤᱭᱠᱟᱱᱟ ᱛᱚ ᱛᱟᱞᱦᱮ ᱱᱮᱛᱟᱨ ᱫᱚ ᱰᱷᱮᱨ ᱦᱚᱸ ᱫᱟᱲᱮᱭᱟᱜᱼᱟ ᱟᱨᱠᱤ,
ᱦᱮᱸ ᱦᱮᱸ,
ᱛᱟᱦᱚᱞᱮ ᱟᱵᱮᱱ ᱫᱚ ᱴᱟᱠᱴᱟᱨ ᱛᱮᱜᱮ ᱵᱮᱱ ᱥᱤ ᱦᱚᱪᱚᱣ ᱠᱟᱫᱟ?
ᱢᱟᱱᱮ ᱚᱱᱠᱟ ᱢᱚᱱᱮ ᱦᱩᱭᱩᱜ ᱠᱟᱱᱟ, ᱛᱚ ᱵᱟᱹᱫ ᱠᱚᱫᱚ ᱟᱣᱨᱤ ᱞᱚᱥᱚᱫ ᱦᱩᱭᱩᱜᱼᱟ, ᱟᱫᱚ
ᱟᱪᱪᱷᱟ ᱦᱮᱸ ᱦᱮᱸ ᱜᱟᱹᱰᱤ ᱧᱟᱢ ᱦᱚᱸ ᱢᱟᱱᱮ ᱵᱟᱵᱮᱱ ᱧᱟᱢᱟ, ᱡᱟ ᱠᱚ ᱞᱟᱭᱤᱱ ᱠᱟᱜᱼᱟ ᱞᱟᱭᱤᱱ ᱜᱮ ᱵᱟᱵᱮᱱ ᱧᱟᱢᱟ ᱵᱷᱳᱨ ᱠᱷᱚᱱᱟᱜ ᱠᱚ ᱞᱟᱭᱤᱱ ᱠᱟᱜᱼᱟ ᱡᱮ ᱤᱧᱟᱹᱜ ᱠᱷᱮᱛ ᱥᱤ ᱠᱟᱛᱤᱧ ᱢᱮ᱾
ᱦᱮᱸ ᱚᱱᱟ ᱢᱟ ᱵᱷᱳᱨ ᱠᱷᱚᱱᱟᱜ ᱢᱟ ᱵᱟᱝᱟ ᱟᱨ ᱱᱚᱛᱮ ᱫᱚ ᱠᱚ ᱞᱟᱦᱟ ᱠᱷᱚᱱᱟᱜ ᱡᱮᱢᱚᱱ ᱱᱚᱜᱼᱚᱭ ᱞᱟᱹᱭ ᱠᱟᱣᱫᱮᱭᱟ ᱚᱲᱟᱜ ᱨᱮᱜᱮ ᱤᱧᱟᱹᱜ ᱵᱟᱹᱫ ᱫᱚ ᱴᱮᱱ ᱪᱷᱤ ᱛᱚᱨᱟᱭᱛᱤᱧ ᱦᱮᱸ ᱚᱝᱠᱟ᱾
ᱟᱭᱩᱵ ᱮᱠᱴᱟ ᱫᱩᱴᱟ ᱦᱟᱵᱤᱡ ᱦᱚᱸ ᱪᱟᱞᱟᱜᱼᱟ ᱯᱩᱨᱟᱹ
ᱦᱮᱸ ᱟᱞᱮ ᱚᱱᱛᱮ ᱫᱚ ᱠᱟᱹᱡ ᱟᱲᱮ ᱠᱚᱦᱚᱸ ᱢᱟᱨᱟᱝ ᱢᱟᱨᱟᱝ ᱧᱚᱜ ᱜᱮᱭᱟ ᱥᱮ᱾
ᱦᱩᱸ ᱟᱪᱪᱷᱟ ᱵᱷᱟᱜᱮ